ᱦᱮᱞᱳ ᱦᱮᱸ, ᱱᱟᱯᱟᱭ ᱜᱮ, ᱵᱤᱥ ᱵᱟᱲᱟ ᱜᱮ ᱦᱮᱱᱟᱜ ᱞᱮᱭᱟ ᱟᱯᱮ?
ᱦᱮᱸ ᱟᱞᱮ ᱦᱚᱸ
ᱚ ᱟᱡ ᱠᱚ ᱪᱤᱠᱵᱟᱲᱟ ᱦᱩᱭᱩᱜ ᱠᱟᱱ?
ᱟᱪᱪᱟ ᱪᱮᱫ ᱠᱚ ᱪᱤᱠᱟᱹᱭ ᱦᱩᱭᱩᱜ ᱠᱟᱱᱟ ᱱᱤᱛᱚᱜ ᱫᱚ ᱦᱟᱻ ᱜ ᱦᱟ ᱸ ᱪᱮᱫ ᱦᱚᱸ ᱵᱟᱝ ᱪᱮ ᱦᱮᱸ ᱪᱮᱫ ᱦᱚᱸ ᱵᱟᱝ ᱪᱮᱤᱠᱟᱭ ᱟᱭᱩᱜ ᱠᱟᱱᱟ ᱱᱤᱛᱚᱜ ᱫᱚ ᱱᱤᱛᱚᱜ ᱫᱚ ᱪᱮᱫ ᱦᱚᱸ ᱵᱟᱝ ᱪᱮᱠᱟᱭ ᱦᱩᱭᱩᱜ ᱠᱟᱱᱟ ᱱᱤᱛᱚᱜ ᱫᱚ ᱫᱟᱬᱟ ᱵᱟᱲᱟᱭ ᱦᱮᱡ ᱦᱩᱭ ᱠᱟᱱᱟ ᱾
ᱚ ᱚᱠᱟ ᱥᱮᱫ ᱪᱟᱞᱟᱣ ᱦᱩᱭ ᱠᱟᱱᱟ?
ᱦᱮᱸ ᱱᱚᱱᱛᱮ ᱫᱟᱨᱮ ᱠᱚ ᱱᱚᱛᱮ ᱨᱚᱦᱚᱭ ᱵᱟᱲᱟᱣ ᱟᱠᱟᱜ-ᱟ ᱢᱚᱸᱡᱽ ᱜᱮ ᱧᱮᱞᱚᱜ ᱠᱟᱱᱟ
ᱚ ᱪᱮᱫ ᱫᱟᱨᱮ ᱠᱚᱯᱮ ᱨᱚᱦᱚᱭ ᱠᱟᱫᱟ ᱩᱱᱟᱹᱜ ᱫᱚ?
ᱦᱮᱸ ᱟᱭᱢᱟ ᱡᱤᱱᱤᱥ ᱢᱮᱱᱟᱜ-ᱟ ᱩᱞ ᱫᱟᱨᱤ ᱠᱩ ᱮᱸ ᱵᱟᱜᱟᱱ ᱢᱮᱱᱟᱜ-ᱟ᱾
ᱚ ᱵᱟᱜᱟᱱ
ᱟᱭᱢᱟ ᱞᱮᱠᱟᱱᱟᱜ ᱟᱭᱢᱟ ᱨᱚᱠᱚᱢᱟᱜ ᱦᱮᱸ ᱟᱭᱢᱟ ᱨᱚᱠᱚᱢᱟᱜ ᱯᱚᱞ ᱯᱷᱚᱞ ᱯᱷᱚᱞ ᱠᱚ ᱢᱮᱱᱟᱜ-ᱟ᱾
ᱦᱩᱸ ᱦᱩᱸ ᱟᱨ ᱱᱤᱛ ᱚᱠᱛᱚ ᱨᱮᱫᱚ ᱱᱮᱱ ᱫᱚ ᱞᱚᱞᱚ ᱥᱤᱛᱩᱝ ᱨᱮᱫᱚ ᱩᱞ ᱟᱨ ᱱᱚᱣᱟ ᱡᱟᱦᱟᱸ ᱠᱚ ᱢᱮᱱᱟ ᱵᱩ ᱦᱤᱦᱞᱟᱹ ᱫᱟᱨᱮ ᱨᱮ ᱢᱤ ᱫᱷᱟᱨᱮ ᱨᱮ ᱪᱤᱛ ᱛᱟᱵᱩᱱᱟ ᱪᱮᱫ ᱠᱚ ᱢᱮᱛᱟᱜ ᱠᱟᱱ ᱛᱟᱵᱚᱱᱟ ᱟᱨ ᱪᱮᱫ ᱵᱚᱱ ᱢᱮᱱᱟᱦᱟᱜ ᱩᱞ ᱪᱷᱟᱲᱟ ᱟᱨᱚ ᱢᱟᱛᱠᱚᱢ ᱠᱚ ᱥᱮ ᱱᱚᱶᱟ
ᱦᱮᱸ ᱩᱞ ᱢᱟᱛᱠᱚᱢ ᱦᱮᱸ
ᱦᱮᱸ ᱟᱨ ᱤᱭᱟᱹ ᱚᱱᱮ ᱪᱮᱫ ᱵᱚᱱ ᱢᱮᱛᱟᱜ ᱠᱟᱱ ᱠᱩᱫᱽ ᱵᱤᱞᱤ ᱡᱟᱦᱟᱸ ᱫᱚ ᱢᱟᱱ ᱠᱩᱫᱽ ᱵᱤᱞᱤ ᱠᱩ
ᱦᱮᱸ ᱠᱩᱫᱽ ᱵᱤᱞᱤ ᱥᱚ ᱠᱩ ᱠᱩᱫᱽ ᱟᱨ ᱥᱚ ᱞᱟᱹᱴᱩᱣᱟᱜ ᱫᱚ ᱥᱚ ᱠᱚ ᱢᱮᱛᱟᱜ-ᱟ ᱟᱞᱮ ᱥᱮᱫ ᱫᱚ᱾
ᱦᱮᱸ ᱞᱟᱴᱩᱣᱟᱜ ᱫᱚ ᱚ ᱟᱯᱮ ᱥᱮᱫ ᱫᱚ ᱞᱟᱹᱴᱩᱣᱟᱜ ᱠᱚ ᱢᱮᱛᱟᱜ-ᱟ᱾ ᱟᱞᱮ ᱥᱮᱫ ᱫᱚ ᱠᱩᱫᱽ ᱵᱤᱞᱤ ᱠᱚ ᱢᱮᱛᱟᱜ-ᱟ ᱦᱩ ᱟᱫᱚ ᱱᱟᱞᱮᱥᱮᱫ ᱫᱚ ᱱᱚᱛᱮ ᱫᱚ ᱠᱩᱫᱽ ᱵᱤᱞᱤ ᱡᱟᱨ ᱠᱚᱨᱮ
ᱦᱮᱸ
ᱚ ᱟᱫᱚ ᱟᱞᱮᱥᱮᱫ ᱫᱚ ᱱᱚᱛᱮ ᱫᱚ ᱠᱩᱫᱽ ᱵᱤᱞᱤ ᱫᱚ ᱫᱚᱢᱮ ᱠᱚ ᱫᱚᱢᱮ ᱠᱚ ᱦᱟᱛᱟᱣᱟ ᱫᱚᱢᱮ ᱠᱚ ᱡᱚᱢᱟ ᱢᱟᱱᱮ ᱟᱞᱮᱥᱮᱫ ᱫᱚ ᱱᱚᱛᱮ ᱫᱚ ᱵᱟᱡᱟᱨ ᱢᱮᱱᱟᱜ ᱟᱥᱮ ᱚᱱᱟ ᱠᱷᱟᱹᱛᱤᱨ ᱛᱮ ᱱᱚᱛᱮ ᱫᱚ ᱟᱹᱰᱤ ᱡᱟᱹᱥᱛᱤ ᱛᱩᱯᱩᱫᱽ ᱢᱟᱱᱮ ᱜᱮ ᱤᱭᱟᱹ ᱟᱠᱷᱨᱤᱧᱚᱜ ᱛᱮ ᱟᱨ ᱫᱤᱠᱩ ᱯᱩᱥᱤ ᱠᱚ ᱫᱚᱢᱮ ᱠᱚ ᱠᱩᱥᱤᱭᱟᱜ ᱛᱮ ᱠᱩ ᱵᱚᱪᱷᱚᱨ ᱨᱮᱱᱟᱜ ᱢᱤᱫ ᱨᱚᱠᱚᱢ ᱱᱚᱶᱟ ᱫᱚ ᱯᱷᱚᱞ ᱠᱟᱱᱟ ᱥᱮ ᱚᱱᱟ ᱡᱚᱢ ᱛᱮᱫᱚ ᱱᱟᱱᱟ ᱦᱩᱱᱟᱹᱨ ᱦᱮᱸ ᱢᱟᱭᱟᱢ ᱠᱚ ᱵᱟᱹᱲᱛᱜᱤᱭᱟ ᱥᱮ ᱦᱚᱲᱢᱚ ᱠᱚ ᱥᱮ ᱞᱟᱡ ᱠᱩ ᱠᱩ ᱢᱮᱱᱟᱠᱚ ᱵᱷᱟᱜᱮ ᱵᱩᱡᱷᱟᱹᱜ-ᱟ ᱚᱱᱟ ᱦᱚᱛᱮᱫ
ᱦᱮᱸ ᱟᱞᱮ ᱥᱮᱫ ᱦᱚᱸ ᱟᱞᱮ ᱥᱮᱫ ᱦᱚᱸ ᱠᱟᱡᱟᱠ ᱜᱮᱠᱚ ᱡᱚᱢ ᱜᱮᱭᱟ᱾ ᱦᱮᱸ ᱟᱞᱮ ᱥᱮᱫ ᱦᱚᱸ ᱚᱱᱟ ᱦᱟᱹᱴᱤᱭᱟᱹ ᱠᱚᱨᱮ ᱠᱚ ᱟᱹᱠᱷᱨᱤᱧ ᱜᱮᱭᱟ ᱚᱱᱟ ᱟᱥᱟᱱ ᱢᱟᱹᱱᱤ ᱦᱟᱹᱴᱤᱭᱟᱹ
ᱦᱮᱸ ᱦᱮᱸ ᱚ ᱟᱨ ᱪᱤᱫ ᱠᱚ ᱢᱮᱱᱟ ᱦᱚᱸᱜ-ᱚᱭ ᱛᱤᱨᱤᱥ ᱥᱮ ᱡᱩᱱ ᱛᱤᱨᱤᱥᱟ ᱡᱩᱱ ᱱᱚᱜᱼᱚᱭ ᱥᱮᱴᱮᱨᱚᱜ ᱠᱟᱱᱟ ᱦᱟᱸᱜ ᱛᱚ ᱟᱯᱮᱥᱮᱫ ᱚᱱᱛᱮ ᱫᱚ ᱛᱤᱨᱤᱥᱟ ᱡᱩᱱ ᱵᱟᱠᱷᱨᱟ ᱛᱮ ᱪᱮᱫ ᱠᱚ ᱠᱚᱨᱟᱣ ᱦᱩᱭᱩᱜ ᱛᱮ?
ᱟᱞᱮ ᱥᱮᱫ ᱦᱚᱸ ᱦᱩᱭᱩᱜ ᱜᱮᱭᱟ ᱟᱞᱮ ᱥᱩᱨ ᱨᱮᱜᱮ ᱚᱸᱰᱮ ᱢᱩᱨᱛᱤ ᱢᱮᱱᱟᱜ ᱠᱤᱱᱟᱹ ᱚᱸᱰᱮ ᱚᱸᱰᱮᱞᱮ ᱡᱟ ᱡᱟᱨᱣᱟᱜ ᱜᱮᱭᱟ ᱛᱤᱥ ᱡᱩᱱ ᱨᱮ
ᱚ
ᱚᱸᱰᱮ ᱢᱮᱞᱟ ᱞᱮᱠᱟᱜ ᱜᱮ ᱟᱹᱭᱠᱟᱹᱜ-ᱟ ᱢᱮᱞᱟ ᱞᱟᱜᱟᱜ-ᱟ ᱟᱜᱮ
ᱚ ᱟᱫᱚ ᱢᱮᱱᱫᱟᱹᱧ ᱮᱴᱟᱜ ᱮᱴᱟᱜ ᱡᱟᱭᱜᱟ ᱠᱚᱨᱮ ᱡᱮᱢᱚᱱ ᱫᱚᱢᱮ ᱧᱮᱞ ᱧᱟᱢᱚᱜᱚᱜᱼᱟ ᱡᱮ ᱦᱮᱸ ᱤᱭᱟᱹ ᱱᱟᱱᱟ ᱦᱩᱱᱟᱹᱨ ᱚᱱᱩᱥᱴᱷᱟᱱ ᱟᱠᱚ ᱥᱮ ᱮᱱᱮᱡ ᱥᱮᱨᱮᱧ ᱠᱚ ᱦᱩᱭᱩᱜᱼᱟ᱾ ᱧᱤᱫᱟᱹ ᱯᱨᱳᱜᱨᱟᱢ ᱠᱚ ᱦᱩᱭᱩᱜᱼᱟ ᱟᱨ ᱟᱫᱚᱢ ᱡᱟᱭᱜᱟ ᱠᱚᱨᱮ ᱱᱚᱝᱠᱟ ᱤᱭᱟᱹ ᱥᱤᱧ ᱢᱟᱨᱥᱟ ᱥᱟᱞ ᱦᱚᱸ ᱢᱤᱪᱷᱤᱞ ᱠᱚ ᱦᱩᱭᱩᱜᱼᱟ, ᱛᱟ ᱛᱟᱯᱮ ᱚᱱᱟ ᱠᱚᱨᱮ ᱫᱚ ᱪᱮᱫ ᱞᱮᱠᱟ ᱮᱱᱮᱡ ᱥᱮᱨᱮᱧ ᱦᱚᱸ ᱦᱩᱭᱩᱜᱼᱟ ᱥᱮ ᱢᱤᱪᱤᱞ ᱜᱮ ᱦᱩᱭᱩᱜᱼᱟ?
ᱟᱞᱮ ᱥᱮᱫ ᱫᱚ ᱦᱮᱸ ᱦᱩᱭᱩᱜᱼᱟ ᱮᱱᱮᱡ ᱥᱮᱨᱮᱧ ᱦᱩᱭᱩᱜᱼᱟ᱾
ᱚ᱾ ᱟᱫᱚ ᱟᱢᱟᱜ ᱢᱚᱱᱮ ᱛᱮᱫᱚ ᱪᱮᱫ ᱞᱮᱠᱟᱭ ᱢᱮᱱᱫᱟ ᱱᱚᱣᱟ ᱛᱤᱨᱤᱥᱟ ᱡᱩᱱ ᱨᱮᱫᱚ ᱱᱚᱣᱟ ᱮᱱᱮᱡ ᱥᱮᱨᱮᱧ ᱫᱚ ᱫᱚᱨ ᱞᱟᱹᱠᱛᱤ ᱛᱤᱭᱟᱱ ᱠᱟᱱᱟ᱾
ᱵᱟᱝ ᱤᱜ ᱤᱧᱟᱹᱜ ᱤᱭᱟᱹ ᱨᱮᱫᱚ ᱠᱟᱱᱟ ᱤᱧᱟᱹᱜ ᱢᱮᱱ ᱤᱧᱟᱹᱜ ᱢᱮᱱ ᱦᱤᱥᱟᱹᱵ ᱫᱚ ᱵᱟᱝ ᱜᱟᱱᱚᱜ ᱠᱟᱱᱟ ᱚᱱᱟ ᱫᱚ᱾ ᱮᱱᱮᱡ ᱥᱤᱨᱤᱧ ᱫᱚ᱾
ᱠᱟᱜ ᱦᱮᱸ ᱾ ᱡᱟᱨᱣᱟᱜ ᱫᱚ ᱡᱟᱹᱨᱩᱨ ᱠᱟᱱ ᱜᱮᱭᱟ᱾ ᱛᱮ ᱮᱱᱮᱜ ᱥᱤᱨᱤᱧ ᱫᱚ ᱤᱧᱟᱹᱜ ᱢᱮᱱ ᱫᱚ ᱵᱟᱝ ᱦᱩ
ᱦᱩᱸ᱾ ᱟᱵᱩ ᱫᱚ ᱚᱱᱟ ᱫᱚ ᱟᱵᱩ ᱫᱚ ᱚᱱᱟ ᱦᱚᱛᱮ ᱛᱤᱜᱤ ᱥᱮ ᱫᱩᱠ ᱢᱩᱦᱤᱢ ᱨᱮᱵᱚᱱ ᱧᱩᱨ ᱞᱮᱱᱟ ᱥᱮ ᱩᱱ ᱚᱠᱛᱚ ᱨᱮ ᱟᱵᱩᱨᱮᱱ ᱦᱮᱸ ᱵᱤᱨ ᱵᱟᱱᱴᱟ ᱠᱚ ᱞᱟᱹᱲᱦᱟᱹᱭ ᱞᱮᱫᱟ ᱠᱚ ᱛᱩᱯᱩᱜ ᱞᱮᱫᱟ ᱠᱚ ᱟᱵᱚ ᱥᱤᱫᱩ ᱠᱟᱹᱱᱦᱩ ᱟᱵᱩ ᱱᱮ ᱱᱮ ᱥᱟᱹᱫᱷᱤᱱ ᱵᱷᱟᱵ ᱛᱮ ᱫᱚᱦᱚ ᱞᱟᱹᱜᱤᱫ ᱤᱜ ᱥᱮ ᱟᱵᱚᱣᱟᱜ ᱡᱮᱞᱮᱠᱟ ᱟᱵᱚ ᱥᱟᱱᱛᱟᱲ ᱦᱚᱯᱚᱱ ᱢᱮᱱᱟᱜ ᱠᱚᱣᱟ ᱚᱱᱠᱟ ᱵᱚᱱ ᱛᱟᱦᱮᱱ ᱜᱮᱭᱟ ᱟᱵᱚᱣᱟᱜ ᱚᱛ ᱦᱟᱥᱟ ᱞᱟᱹᱜᱤᱫ ᱠᱚ ᱞᱟᱹᱲᱦᱟᱹᱭ ᱞᱮᱫᱟ᱾ ᱩᱱᱫᱤᱱ ᱫᱚ ᱟᱵᱚ ᱫᱚ ᱫᱩᱠ ᱨᱮᱱᱟᱜ ᱫᱤᱱ ᱠᱟᱱ ᱛᱟᱵᱚᱱᱟ ᱩᱱ ᱫᱤᱱ ᱛᱮᱜᱮ ᱟᱵᱚ ᱫᱚ ᱱᱚᱝᱠᱟ ᱨᱟᱹᱥᱠᱟᱹ ᱨᱚᱢᱚᱡ ᱨᱮᱱᱟᱜ ᱫᱤᱱ ᱫᱚ ᱵᱟᱝ ᱠᱟᱱᱟ᱾ ᱤᱧ ᱫᱩᱧ ᱢᱚᱱᱮᱭᱟ ᱤᱧᱟᱹᱜ ᱢᱚᱱᱮ ᱞᱮᱠᱟᱛᱤᱧ ᱢᱚᱱᱮᱭᱟ ᱩᱱᱫᱤᱱ ᱩᱱᱫᱤᱱ ᱫᱚ ᱩᱱᱦᱤᱞᱳᱜ ᱫᱚ ᱟᱢᱫᱚ ᱱᱟᱱᱟ ᱦᱩᱱᱟᱹᱨ ᱨᱮ ᱦᱮᱯᱲᱟᱣ ᱠᱚ ᱫᱚᱦᱚᱭ ᱢᱮ, ᱡᱟᱦᱟᱸ ᱫᱚ ᱚᱞᱚᱜ ᱯᱟᱲᱦᱟᱣ ᱥᱮ ᱡᱟᱦᱟ ᱫᱚ ᱥᱤᱠᱷᱱᱟᱹᱛᱟᱱ ᱡᱤᱱ ᱠᱚ ᱞᱟᱹᱭ ᱫᱟ ᱟᱢ ᱡᱩᱫᱤ ᱫᱤᱱ ᱦᱤᱞᱤᱜ ᱮᱢ ᱜᱟᱞᱚᱪ ᱞᱮᱠᱟ ᱫᱚᱦᱚᱭ ᱦᱮᱸ ᱥᱮ᱾ ᱥᱮ ᱫᱤᱱ ᱦᱤᱞᱳ ᱜᱤᱫᱽᱨᱟᱹ ᱵᱟᱢ ᱚᱞᱚᱜ ᱯᱟᱲᱦᱟᱣ ᱱᱤᱭᱟᱹ ᱡᱟᱦᱟᱱᱟᱜ ᱠᱚ ᱥᱮᱬᱟ ᱨᱮᱱᱟᱜ ᱠᱩ ᱫᱚᱦᱚᱭ ᱢᱮ᱾ ᱥᱮ ᱡᱟᱦᱟᱸᱭ ᱡᱟᱦᱟᱸᱭ ᱵᱷᱟᱹᱜᱤ ᱠᱚ ᱨᱮᱡᱟᱞᱴ ᱠᱟᱫᱟ ᱩᱱᱠᱩ ᱠᱚ ᱥᱮ ᱤᱭᱟᱹᱼᱼ ᱤᱭᱟᱹ ᱢᱟᱹᱱ ᱮᱢᱟ ᱠᱚᱢ ᱚᱱᱟᱫᱩᱧ ᱢᱮᱱᱟ ᱚᱱᱟᱫᱚ ᱩᱱᱠᱩ ᱟᱨᱦᱚᱸ ᱞᱟᱦᱟᱥᱮᱫ ᱤᱫᱤ ᱨᱮᱱᱟᱜ ᱢᱤᱫᱴᱮᱱ ᱪᱮᱫ ᱠᱚ ᱢᱮᱱᱟ ᱮᱻ ᱩᱸ ᱢᱤᱫᱴᱮᱱ ᱠᱩᱠᱱᱩ ᱥᱮ ᱢᱤᱫᱴᱮᱱ ᱟᱨᱚ ᱞᱟ ᱦᱚᱨ ᱰᱟᱦᱟᱨ ᱥᱮᱫ ᱞᱮᱢ ᱴᱷᱮᱞᱟᱭᱮᱜ ᱠᱚᱣᱟ ᱞᱟᱦᱟᱢ ᱤᱫᱤᱭᱮᱜ ᱠᱚ ᱚᱱᱟ ᱢᱤᱫᱴᱮᱱ ᱠᱟᱹᱢᱤ ᱦᱚᱨᱟ ᱞᱟ
ᱦᱮᱸ ᱦᱮᱸ ᱟᱨᱚ ᱞᱟᱦᱟ ᱥᱮᱫ ᱩᱱᱠᱩ ᱦᱮᱸ ᱞᱟᱦᱟᱥᱮᱫ ᱜᱮᱭᱟᱱ ᱠᱚ ᱧᱟᱢᱟ ᱚᱱᱠᱟ ᱞᱟᱦᱟᱥᱮᱫ ᱪᱮᱫ ᱞᱮᱠᱟ ᱪᱟᱞᱟᱣ ᱪᱟᱞᱟᱜᱼᱟ᱾
ᱧᱟᱢᱟ
ᱦᱮᱸ ᱦᱮᱸ ᱦᱮᱸ, ᱚᱱᱮ ᱚᱝᱠᱟ ᱡᱟᱹᱨᱩᱲᱟ ᱾ ᱟᱪᱪᱷᱟ ᱟᱯᱮ ᱥᱮᱫ ᱢᱟᱱᱟ ᱟᱯᱮ ᱥᱮᱫ ᱫᱚ ᱢᱟᱱᱟᱣ ᱟᱯᱮ ᱥᱮ ᱵᱟᱝ?
ᱦᱮᱸ ᱟᱞᱮ ᱥᱮᱫ ᱢᱟᱱᱟᱣ ᱫᱚ ᱦᱳᱭᱳᱜ ᱜᱮᱭᱟ᱾ᱯᱟᱹᱦᱤᱞ ᱫᱚ ᱟᱨ ᱵᱷᱟᱜᱮ ᱦᱩᱭᱩᱜ ᱠᱟᱱ ᱛᱟᱦᱮᱱᱟ ᱱᱤᱛ ᱫᱚ ᱟᱵᱚ ᱥᱟᱱᱛᱟᱲ ᱥᱮ ᱟᱨ ᱥᱟᱹᱯᱷᱚᱨ ᱥᱟᱱᱟᱢ ᱦᱚᱲ ᱠᱩᱢᱩᱴ ᱢᱤᱫᱴᱮᱱ ᱡᱟᱦᱟᱸ ᱛᱟᱦᱮᱱᱟ, ᱛᱟᱦᱮᱱ ᱵᱟᱝ ᱛᱟᱦᱮᱱ ᱥᱟᱱᱟᱢ ᱦᱚᱲ ᱜᱚᱴᱟᱜ ᱵᱟᱝ ᱜᱚᱴᱟᱜ, ᱚᱱᱠᱟ ᱠᱟᱛᱮᱜ ᱜᱤ ᱱᱚᱣᱟ ᱠᱟᱹᱢᱤ ᱦᱚᱨᱟ ᱫᱚ ᱯᱟᱹᱦᱤᱞ ᱫᱚ ᱵᱷᱟ ᱟᱹᱰᱤ ᱵᱷᱟᱜᱮ ᱦᱩᱭᱩᱜ ᱠᱟᱱ ᱛᱟᱦᱮᱱᱟ ᱱᱤᱛ ᱚᱠᱛᱚ ᱨᱮᱫᱚ ᱢᱟᱱᱮ ᱦᱳᱭᱳᱜ ᱜᱮᱭᱟ ᱵᱟᱝ ᱫᱚ ᱵᱟᱝᱟ ᱥᱟᱱᱟᱢ ᱨᱚᱠᱚᱢᱟᱜ ᱦᱳᱭᱳᱜ ᱜᱮᱭᱟ ᱾ ᱠᱤᱱᱛᱩ ᱯᱟᱹᱦᱤᱞ ᱞᱮᱠᱟ ᱟᱫᱚ ᱚᱱᱠᱟ ᱫᱚ ᱵᱟᱝ ᱦᱳᱭᱳᱜ ᱠᱟᱱᱟ ᱡᱟᱠ ᱡᱚᱢᱚᱱ ᱞᱟᱦᱟ ᱛᱮ ᱞᱟᱦᱟ᱾ ᱡᱮᱞᱮᱠᱟ ᱦᱩᱭᱩᱜ ᱠᱟᱱ ᱛᱟᱦᱮᱱᱟ ᱱᱤᱛᱚᱜ ᱫᱚ ᱱᱤᱛᱚᱜ ᱫᱚ ᱚᱱᱟ ᱠᱷᱚᱱᱟᱜ ᱫᱚ ᱠᱚᱢ ᱮᱱᱟ᱾ ᱟᱹᱰᱤ ᱡᱩᱢᱤᱫ ᱦᱚᱲ ᱠᱚᱠᱚ ᱛᱟᱦᱮᱸ ᱠᱟᱱᱟ ᱱᱤᱛᱳᱜ ᱫᱚ ᱩᱱᱟᱹᱜ ᱡᱩᱢᱤᱫ ᱦᱚᱸ ᱵᱟᱹᱱᱩᱜ ᱠᱚᱣᱟ ᱚᱱᱟ ᱠᱷᱟᱹᱛᱤᱨ ᱛᱮ ᱱᱤᱛᱚᱜ ᱫᱚ ᱡᱟᱦᱟᱸ ᱢᱟᱱᱟᱣ ᱵᱟᱛᱟᱣ ᱚᱱᱟ ᱫᱚ ᱦᱩᱭᱩᱜ ᱜᱮᱭᱟ, ᱟᱨ ᱟᱯᱮ ᱥᱮᱫ ᱫᱚ ᱤᱛᱩᱱ ᱟᱥᱲᱟ ᱠᱚᱫᱚ ᱪᱮᱫ ᱞᱮᱠᱟ ᱢᱮᱱᱟᱜᱼᱟ ᱥᱟᱱᱛᱟᱲᱤ ᱯᱟᱲᱦᱟᱣ ᱨᱮᱱᱟᱜ?
ᱥᱟᱱᱛᱟᱞᱤ ᱚᱠᱟᱴᱟᱜ ᱨᱮᱱᱟᱜ ᱚᱞ ᱚᱞᱪᱤᱠᱤ?
ᱦᱮᱸ ᱚᱞᱪᱤᱠᱤ ᱛᱮ ᱢᱟᱱᱮ ᱥᱟᱱᱛᱟᱞᱤ ᱚᱞᱪᱤᱠᱤ ᱛᱮ ᱥᱟᱱᱛᱟᱞᱤ ᱯᱟᱲᱦᱟᱣ ᱨᱮᱱᱟᱜ ᱛᱤᱱᱟᱹᱜ ᱜᱟᱱ ᱢᱮᱱᱟᱜᱼᱟ ᱚᱱᱟ ᱠᱚᱨᱮ ᱫᱚ ᱚᱱᱟ ᱨᱮᱱᱟᱜ ᱚᱨᱥᱚᱝ ᱪᱮᱫ ᱞᱮᱠᱟ ᱢᱮᱱᱟᱜᱼᱟ᱾
ᱟᱞᱮ ᱥᱮᱫ ᱫᱚ ᱟᱹᱰᱤ ᱠᱚᱢ ᱜᱮ ᱦᱩᱭᱩᱜ ᱠᱟᱱᱟ ᱥᱚᱨᱠᱟᱨ ᱦᱚᱸ ᱩᱱᱟᱹᱜ ᱵᱟᱭ ᱫᱷᱮᱭᱟᱱᱟᱜ ᱠᱟᱱᱟ᱾ ᱥᱟᱨᱠᱟᱨ ᱫᱷᱮᱭᱟᱱ ᱡᱟᱹᱨᱩᱲ ᱠᱟᱱᱟ, ᱟᱨ ᱟᱞᱮ ᱥᱮᱫ ᱱᱚᱝᱠᱟᱱ ᱱᱚᱝᱠᱟᱱ ᱦᱚᱲ ᱦᱚᱸ ᱢᱮᱱᱟᱜ ᱠᱚᱣᱟ ᱟᱫᱚᱢ ᱠᱩᱡ ᱵᱟᱵ ᱥᱟᱯᱚᱴ ᱦᱚᱸ ᱚᱞᱪᱤᱠᱤ ᱵᱟᱠᱚ ᱥᱟᱯᱚᱴᱟᱜᱼᱟ ᱾ ᱟᱫᱚᱢ ᱠᱚ ᱫᱚ ᱥᱟᱯᱚᱴ ᱦᱚᱸ ᱚᱱᱠᱟ ᱡᱟ ᱠᱚ ᱥᱟᱯᱚᱴᱚᱜᱼᱟ ᱵᱟᱱᱟᱨ ᱫᱚᱞ ᱜᱮ ᱢᱮᱱᱟᱜ ᱠᱚᱣᱟ ᱟᱞᱮ ᱥᱮᱫ ᱨᱮᱼᱼ ᱟᱫᱚ ᱚᱱᱟᱜᱮ ᱢᱤᱫᱴᱮᱡ ᱢᱩᱥᱠᱤᱞ ᱤᱭᱟᱹᱛᱮ ᱚᱱᱟ ᱤᱭᱟᱹᱛᱮ ᱚᱞᱪᱤᱠᱤ ᱯᱟᱥᱮᱡ ᱩᱱᱟᱹᱜ ᱵᱟᱝ ᱪᱟᱞ ᱵᱟᱝ ᱞᱟᱹᱜᱟᱜᱩᱜ ᱠᱟᱱᱟ᱾
ᱚᱱᱮ ᱚᱸᱰᱮᱜᱮ ᱯᱨᱳᱵᱞᱮᱢ ᱦᱟᱡᱩᱜ ᱠᱟᱱᱟ᱾
ᱦᱩᱸ ᱦᱩᱸ᱾
ᱦᱮᱸ ᱟᱞᱮ ᱥᱮᱫ ᱨᱮ ᱵᱟᱨ ᱫᱚᱞ ᱦᱮᱱᱟᱜ ᱠᱚᱣᱟ᱾ ᱟᱫᱚᱢ ᱦᱚᱲ ᱠᱚ ᱥᱟᱯᱚᱴᱟ, ᱟᱫᱚᱢ ᱦᱚᱲ ᱫᱚ ᱵᱟᱠᱚ ᱥᱟᱯᱚᱴᱟ᱾
ᱦᱩᱸ ᱦᱩᱸ᱾ ᱦᱩᱸ, ᱦᱮᱸ ᱟᱫᱚ ᱩᱸ ᱪᱤ ᱴᱚᱴᱟ ᱵᱷᱤᱛᱤᱠ ᱟᱵᱚ ᱫᱚ ᱵᱷᱤᱱᱟᱹ ᱵᱷᱤᱱᱟᱹ ᱵᱷᱤᱱᱟᱹ ᱵᱷᱤᱱᱟᱹ ᱢᱚᱛ ᱢᱮᱱᱟᱜ ᱛᱟᱵᱚᱱᱟ ᱥᱮ ᱡᱟᱦᱟᱸᱭ ᱡᱟᱦᱟᱸ ᱴᱷᱮᱡ ᱵᱚᱱᱼᱼ ᱟᱸ ᱛᱟᱦᱮᱱᱟ ᱡᱟᱦᱟᱸ ᱞᱮᱠᱟ ᱵᱚᱱ ᱨᱚᱲᱟ ᱡᱟᱦᱟᱸ ᱵᱚᱱ ᱠᱩᱥᱤᱭᱟᱜᱼᱟ ᱚᱱᱟ ᱱᱤᱭᱟᱹ ᱜᱮᱵᱚᱱ ᱡᱟᱹᱥᱛᱤ ᱵᱚᱱ ᱢᱮᱱᱟ ᱡᱮ ᱡᱮ ᱦᱮᱸ ᱵᱟᱝ ᱚᱱᱟ ᱫᱚ ᱩᱸ ᱵᱟᱝ-ᱟ ᱡᱮ ᱚᱱᱟ ᱫᱚ ᱵᱟᱝ ᱠᱩᱥᱤ ᱢᱤᱫᱴᱮᱱ ᱵᱟᱝ ᱠᱩᱥᱤ ᱨᱮᱱᱟᱜ ᱢᱤᱫᱴᱮᱱ ᱛᱟᱦᱮᱱᱟ ᱥᱮ᱾ ᱟᱨ ᱡᱟᱦᱟᱸ ᱡᱟᱦᱟᱸᱨᱮ ᱴᱚᱴᱷᱟ ᱨᱮᱵᱚᱱ ᱨᱚᱲᱟ ᱡᱟᱦᱟᱸᱭ ᱯᱨᱚᱛᱤ ᱡᱟᱦᱟᱸ ᱟᱵᱚᱣᱟᱜ ᱫᱩᱞᱟᱹᱲ ᱵᱟᱹᱲᱛᱤ ᱛᱟᱦᱮᱱᱟ᱾ ᱚᱱᱟ ᱯᱨᱚᱛᱤ ᱜᱮᱵᱚᱱ ᱡᱟᱹᱥᱛᱤ ᱵᱩᱱ ᱡᱳᱨᱟᱜᱼᱟ᱾
ᱦᱮᱸ ᱦᱮᱸ ᱦᱮᱸ ᱚᱱᱮ ᱚᱱᱠᱟ ᱜᱮ᱾
ᱚᱱᱟ ᱫᱚ ᱠᱟᱛᱷᱟ ᱠᱟᱱ ᱜᱮᱭᱟ ᱢᱚᱛᱟᱢᱚᱛ ᱦᱚᱸ ᱵᱟᱝ ᱛᱟᱦᱮᱱᱟ ᱟᱨ ᱥᱚᱵᱽ ᱥᱚᱢᱟᱱ ᱟᱨ ᱨᱚᱲ ᱦᱚᱸ ᱵᱟᱝ ᱠᱟᱱ ᱛᱟᱵᱚᱱᱟ ᱚᱱᱟ ᱠᱷᱟᱹᱛᱤᱨ ᱛᱮ ᱡᱟ ᱡᱟᱦᱟᱸ ᱠᱚ ᱠᱩᱥᱤᱭᱟᱜᱼᱟ ᱚᱱᱠᱟ ᱜᱮᱵᱚᱱ ᱢᱚᱛᱟᱢᱚᱛ ᱵᱚᱱ ᱮᱢᱟ᱾ ᱟᱫᱚᱢ ᱪᱤᱠᱟᱹᱭᱟ ᱤᱫᱩᱧ ᱢᱮᱱᱟ ᱢᱤᱫ ᱨᱚᱲ ᱢᱤᱫ ᱟᱲᱟᱝ ᱛᱟᱦᱮᱱ ᱠᱷᱟᱱᱡ ᱜᱮ ᱟᱵ ᱵᱩᱣᱟᱜ ᱦᱟᱨ ᱵᱩᱨᱩ ᱦᱚᱸ ᱵᱟᱹᱲᱛᱤᱜᱼᱟᱼᱼ
ᱦᱮᱸ ᱢᱚᱸᱡᱽ ᱦᱩᱭᱩᱜᱼᱟ ᱚᱱᱮ ᱟᱵᱩ ᱟᱵᱩᱣᱟᱜ ᱦᱚᱸ ᱞᱟᱦᱟ ᱪᱟᱞᱟᱜᱼᱟ᱾ ᱦᱮᱸ ᱵᱟᱠᱷᱟᱡ ᱱᱤᱛᱚᱜ ᱟᱵᱚ ᱦᱮᱸ ᱚᱱᱮ ᱚᱱᱟ ᱚᱱᱟ ᱤᱭᱟᱹ ᱛᱮᱜᱮ ᱟᱵᱩᱣᱟᱜᱼᱼ ᱡᱟᱦᱟᱱᱟᱜ ᱦᱮᱸ᱾ ᱤᱭᱟᱹ ᱠᱚᱨᱮ ᱦᱚᱸ ᱤᱱᱴᱟᱨᱱᱮᱴ ᱠᱚᱨᱮ ᱦᱚᱸ ᱢᱚᱛᱞᱚᱵᱽ ᱮ ᱟᱭ ᱠᱚᱨᱮ ᱦᱚᱸ ᱛᱷᱚᱲᱟ ᱵᱚᱱ ᱛᱟᱭᱱᱚᱢᱟ ᱟᱫᱚ ᱱᱤᱛᱚᱜ ᱵᱟᱹᱭ ᱵᱟᱹᱭᱛᱮ ᱦᱩᱭᱩᱜ ᱠᱟᱱᱟ᱾
ᱟᱫᱚ ᱮᱴᱟᱜ ᱯᱟᱹᱨᱥᱤ ᱛᱮ ᱩᱱᱟᱹᱜ ᱥᱯᱚᱥᱴᱚ ᱫᱚ ᱵᱟᱝᱼᱟ ᱚᱰᱚᱠᱚᱜᱼᱟ ᱡᱟᱦᱟᱸ ᱫᱚ ᱟᱵ ᱵᱚ ᱚᱞᱪᱤᱠᱤᱛᱮ ᱚᱞᱚᱜᱚᱜᱼᱟ ᱦᱮᱸᱥᱮ ᱚᱞᱪᱤᱠᱤᱛᱮ ᱫᱚ ᱡᱟᱦᱟᱸᱜᱮ ᱟᱢ ᱵᱷᱟᱜᱮ ᱧᱮᱞ
ᱠᱷᱟᱡ ᱵᱟᱝ ᱦᱮᱡᱽ ᱵᱟᱝ ᱦᱤᱡᱩᱜᱼᱟ᱾
ᱦᱩᱸ ᱦᱩᱸ ᱟᱨ ᱚᱱᱟ ᱡᱟᱦᱟᱸ ᱫᱚ ᱟᱵᱚ
ᱩᱸ ᱢᱚᱸᱡᱽ ᱤᱭᱟᱹᱛᱮ ᱵᱟᱭ ᱵᱩᱡᱷᱟᱹᱣ ᱫᱟᱲᱮᱭᱟᱫᱟ ᱱᱤᱛᱚᱜ ᱫᱚ ᱱᱚᱜ-ᱚᱭ ᱱᱚᱣᱟ ᱨᱮᱱᱟᱜ ᱜᱮ ᱠᱟᱹᱢᱤ ᱦᱩᱭᱩᱜ ᱠᱟᱱᱟ ᱟᱫᱚ ᱱᱤᱛᱚᱜ ᱫᱚ ᱦᱟᱸᱜ ᱦᱩᱭᱩᱜ ᱜᱮᱭᱟ ᱦᱟᱸᱜ ᱫᱤᱱ ᱫᱤᱱᱛᱮ᱾
ᱡᱟᱦᱟᱸ ᱡᱤᱱᱤᱥ ᱨᱮᱱᱟᱜ ᱜᱮ ᱠᱟᱹᱢᱤ ᱨᱮ ᱦᱮᱞᱯ ᱠᱷᱟᱱ᱾ ᱟᱫᱚ ᱩᱱᱟ ᱦᱟᱨᱟ ᱵᱩᱨᱩᱜ ᱜᱮᱭᱟ ᱟᱨ ᱦᱩᱭᱩᱜ ᱜᱮᱭᱟ᱾ ᱟᱥᱚᱜ ᱠᱟᱹᱱᱟᱹᱧ ᱦᱟᱯᱮᱱ ᱫᱤᱱ ᱨᱮᱦᱚᱸ ᱚᱱᱟ ᱫᱚ ᱟᱵᱚᱣᱟᱜ ᱦᱟᱨᱟ ᱵᱩᱨᱩᱜ ᱛᱟᱵᱩᱱ ᱜᱮᱭᱟ ᱟᱨ ᱟᱵᱩ ᱡᱟᱦᱟᱸᱭ ᱠᱚ ᱢᱮᱱᱟᱜ ᱵᱩᱱᱟ ᱱᱤᱛ ᱚᱠᱛᱚ ᱨᱮ᱾
ᱦᱮᱸ ᱦᱮᱸ᱾
ᱟᱨ ᱚᱱᱟ ᱞᱟᱜᱤᱫ ᱛᱮ
ᱦᱮᱸ
ᱟᱨ ᱪᱟᱥ ᱠᱟᱹᱢᱤ ᱠᱚᱫᱚ ᱚᱱᱛᱮ ᱫᱚ ᱛᱤᱱᱟᱹᱜ ᱜᱟᱱ ᱞᱟᱦᱟᱭᱮᱱᱟ? ᱪᱟᱥ ᱠᱟᱹᱢᱤ ᱫᱚ ᱛᱤᱱᱟᱹᱜ ᱜᱟᱱ ᱞᱟᱦᱟᱭᱮᱱᱟ ᱟᱱᱼ ?